ᱦᱮᱸ ᱦᱮᱞᱳ᱾
ᱦᱮᱸ ᱜᱚᱝᱠᱮ ᱡᱚᱦᱟᱨ ᱜᱮ᱾
ᱦᱮᱸ ᱡᱚᱦᱟᱨ ᱜᱮ᱾
ᱦᱩᱸ ᱜᱚᱝᱠᱮ ᱪᱮᱫ ᱠᱚᱵᱤᱱ ᱪᱤᱠᱟᱹ ᱵᱟᱲᱟᱭᱫᱟ ᱛᱚᱵᱮ?
ᱪᱮᱫ ᱦᱚᱸ ᱵᱟᱝ ᱜᱮ ᱱᱚᱜᱚᱭ ᱛᱚ ᱦᱮᱜᱮ ᱫᱩᱲᱩᱵ ᱵᱟᱲᱟ ᱦᱳᱭ ᱠᱟᱱᱟ ᱚᱲᱟᱜ ᱚᱲᱟᱜ ᱥᱮᱫ ᱨᱮᱜᱮ᱾ ᱯᱤᱰᱟᱹ ᱥᱮᱫ ᱨᱮ ᱫᱩᱲᱩᱵ ᱵᱟᱲᱟ ᱦᱳᱭ ᱠᱟᱱᱟ ᱡᱚᱢ ᱵᱟᱲᱟ ᱦᱳᱭᱱᱟ ᱛᱚ ᱱᱤᱛᱜᱮ᱾
ᱦᱮᱸ ᱛᱚ᱾ ᱛᱟᱞᱦᱮ ᱜᱚᱝᱠᱮ ᱚᱱᱛᱮ ᱪᱟᱥ ᱵᱟᱥ ᱠᱚᱫᱚ ᱢᱟᱱᱮ ᱪᱟᱥ ᱠᱟᱹᱢᱤ ᱠᱚᱫᱚ ᱛᱤᱱᱟᱹᱜ ᱜᱟᱱ ᱯᱮ ᱞᱟᱦᱟ ᱠᱮᱜᱟ ᱥᱮ ᱵᱟᱝ?
ᱟᱞᱮ ᱥᱮᱱ ᱫᱚ ᱦᱟᱸᱜ ᱫᱟᱜ ᱠᱚ ᱴᱷᱤᱠ ᱴᱷᱟᱠ ᱵᱟᱝ ᱠᱟᱛᱮᱜ ᱦᱟᱸᱜ ᱪᱟᱥ ᱠᱚᱫᱚ ᱛᱟᱭᱱᱚᱢ ᱧᱚᱜ ᱜᱮᱭᱟ ᱦᱟᱸᱜ, ᱫᱟᱜ ᱡᱟᱹᱲᱤ ᱵᱟᱹᱱᱩᱜ ᱠᱷᱟᱹᱛᱤᱨ ᱦᱟᱸᱜ᱾
ᱦᱮᱸ ᱛᱚ ᱫᱟᱜ ᱡᱟᱹᱲᱤ ᱠᱚ ᱵᱟᱝ ᱛᱟᱦᱮᱸ ᱞᱮᱱᱠᱷᱟᱱ ᱫᱚ ᱪᱟᱥ ᱦᱚᱸ ᱪᱤᱠᱟᱹᱛᱮ ᱦᱳᱭᱳᱜ-ᱟ᱾
ᱦᱮᱸ ᱟᱫᱚ ᱟᱵᱚ ᱢᱟ ᱫᱟᱜ ᱡᱟᱹᱲᱤ ᱪᱮ ᱦᱮᱸ ᱚᱱᱟ ᱫᱚ ᱮᱨ ᱜᱚᱫ ᱠᱟᱜᱟᱞᱮ ᱦᱟᱸᱜ ᱟᱹᱣᱨᱤ ᱜᱮ ᱳᱲᱳᱠᱚᱜ-ᱟ᱾
ᱟᱫᱚ ᱟᱵᱚ ᱢᱟ ᱫᱟᱜ ᱡᱟᱹᱲᱤ ᱪᱮᱛᱟᱱ ᱨᱮᱜᱮ ᱦᱟᱸᱜ ᱢᱮᱱᱟᱜ ᱠᱟᱜ ᱵᱚᱱᱟ, ᱫᱟᱜ ᱡᱟᱹᱲᱤ ᱞᱮᱠᱷᱟᱱ ᱜᱮ ᱟᱵᱚ ᱦᱚᱸ ᱠᱟᱹᱢᱤ ᱠᱚᱵᱚᱱ ᱥᱩᱥᱟᱹ ᱥᱳᱨ ᱡᱟᱣᱨᱟ ᱤᱫᱤᱜᱟ ᱫᱟᱜ ᱡᱟᱹᱲᱤ ᱵᱟᱝᱠᱷᱟᱱ ᱫᱚ ᱪᱮᱫ ᱦᱚᱸ ᱵᱟᱝ ᱜᱟᱱᱚᱜ ᱛᱟᱵᱚᱱ-ᱟ᱾
ᱦᱮᱸᱛᱚ
ᱟᱵᱚ ᱢᱟᱭ ᱡᱟᱦᱟᱸ ᱪᱮᱛᱟᱱ ᱨᱤᱱᱤᱡ ᱜᱮᱵᱚᱱ ᱠᱚᱭᱚᱜ ᱠᱟᱭᱟ ᱡᱟᱦᱟᱸ ᱛᱤᱨᱮ ᱵᱚᱱ ᱚᱲᱟᱜ ᱠᱷᱚᱱᱟᱜ ᱵᱚᱱ ᱩᱰᱩᱠ ᱞᱮᱱᱠᱷᱟᱱ ᱵᱚᱱ ᱠᱚᱭᱚᱜ-ᱟ ᱛᱟᱞᱦᱮ ᱫᱟᱜ ᱡᱟᱹᱲᱤ ᱞᱮᱠᱷᱟᱱ ᱫᱚ ᱱᱟᱯᱟᱭ ᱠᱚᱜᱟ᱾ ᱟᱨ ᱠᱟᱹᱴᱤᱡ ᱥᱤᱛᱩᱝ ᱞᱮᱠᱷᱟᱱ ᱞᱮ ᱛᱮᱦᱮᱧ ᱫᱚ ᱟᱹᱰᱤ ᱜᱚᱨᱚᱢ ᱵᱩᱡᱷᱟᱹᱜ ᱠᱟᱱᱟ᱾
ᱦᱮᱸ ᱛᱚ ᱛᱟᱞᱦᱮ ᱜᱚᱝᱠᱮ ᱛᱮᱦᱮᱧ ᱫᱚ ᱥᱤᱛᱩᱝ ᱮᱫᱟᱭ ᱥᱮ ᱵᱟᱝ?
ᱦᱮᱸ ᱛᱮᱦᱮᱧ ᱫᱚ ᱟᱞᱮ ᱥᱮᱱ ᱫᱚ ᱫᱚᱢᱮ ᱥᱤᱛᱩᱝ ᱧᱚᱜ ᱠᱟᱜᱟᱭ ᱦᱟᱸᱜ᱾
ᱩᱸᱸ ᱛᱟᱦᱞᱮ ᱫᱟᱜ ᱵᱟᱲᱟ ᱠᱚᱫᱚ ᱛᱮᱦᱮᱧ ᱫᱚ ᱫᱟᱜ ᱞᱮᱟᱭ ᱥᱮ ᱵᱟᱝ ᱫᱚ ᱫᱟᱜ ᱡᱟᱹᱲᱤ ᱠᱚ ᱦᱩᱭᱱᱟᱥ ᱵᱟᱝ?
ᱫᱟᱜ ᱡᱟᱹᱲᱤ ᱫᱚ ᱚᱱᱠᱟ ᱫᱚ ᱵᱟᱝ ᱧᱮᱞᱚᱜ ᱠᱟᱱᱟ ᱮ ᱨᱤᱢᱤᱞ ᱜᱮ ᱨᱤᱢᱤᱞ ᱜᱚᱫ ᱠᱟᱜᱼᱟᱭ ᱦᱟᱸᱜ, ᱫᱟᱜ ᱡᱟᱹᱲᱤ ᱫᱚ ᱚᱱᱠᱟ ᱫᱚ ᱵᱟᱝ ᱧᱮᱞᱚᱜ ᱠᱟᱱᱟ᱾ ᱚᱱᱟ ᱜᱚᱨᱚᱢ ᱫᱚᱢᱮ ᱜᱚᱨᱚᱢ ᱧᱚᱜ ᱜᱮ ᱵᱩᱡᱷᱟᱹᱜ ᱠᱟᱱᱟ᱾
ᱚ ᱦᱚᱸ ᱛᱟᱦᱚᱞᱮ ᱫᱚ ᱦᱟᱸᱜ ᱫᱟᱜ ᱡᱟᱹᱲᱤ ᱦᱤᱡᱩᱜ ᱜᱮᱭᱟ ᱦᱟᱸᱜ ᱛᱚᱵᱮ ᱠᱷᱟᱱ᱾ ᱜᱚᱨᱚᱢ ᱵᱩᱡᱷᱟᱹᱜ ᱠᱟᱱ ᱫᱟ ᱦᱮᱸ ᱦᱮᱡ ᱫᱚ ᱦᱟᱜ ᱦᱤᱡᱩᱜ
ᱟᱵᱚ ᱢᱟ ᱡᱟᱹᱥᱛᱤ ᱥᱤᱛᱩᱝ ᱨᱮᱦᱚᱸ ᱵᱟᱵᱚᱱ ᱛᱟᱦᱮᱸ ᱫᱟᱲᱮᱭᱟᱜ ᱜᱮᱭᱟ ᱥᱮ ᱮᱢᱱᱤᱛᱮ᱾ ᱥᱟᱞᱟᱥ ᱨᱮᱵᱚᱱ ᱠᱟᱹᱢᱤ ᱵᱚᱱ ᱩᱲᱩᱠ ᱞᱮᱱᱠᱷᱟᱱ ᱫᱚ ᱟᱵᱚᱣᱟᱜ ᱦᱚᱲᱢᱚ ᱠᱚ ᱴᱷᱤᱠ ᱴᱷᱟᱠ ᱵᱚᱱ ᱦᱟᱨᱠᱮᱛ ᱧᱚᱜ ᱵᱚᱱ ᱵᱩᱡᱷᱟᱹᱣᱟ᱾ ᱟᱯᱮ ᱥᱮᱱ ᱫᱚ ᱪᱟᱥ ᱠᱟᱹᱢᱤ ᱠᱚᱫᱚ ᱛᱤᱱᱟᱹᱜ ᱜᱟᱱ ᱞᱟᱦᱟᱭ ᱱᱟ ᱥᱮ ᱚᱱᱠᱟ ᱜᱤ?
ᱟᱣᱨᱤᱭᱟ ᱜᱚᱝᱠᱮ ᱱᱚᱛᱮ ᱦᱚᱸ ᱚᱱᱠᱟ ᱟᱯᱮ ᱟᱯᱮ ᱥᱮᱫ ᱞᱮᱠᱟ ᱜᱮ ᱱᱮᱜᱼᱮ ᱦᱟᱜ ᱥᱮᱨᱢᱟ ᱠᱟᱹᱴᱤᱡ ᱵᱟᱹᱭᱦᱟᱹᱲ ᱠᱚ ᱫᱟᱜ ᱧᱚᱜ ᱟᱠᱟᱱᱟ ᱾ᱚᱱᱟ ᱜᱮ ᱦᱮᱡ ᱵᱟᱲᱟ ᱦᱩᱭ ᱠᱟᱱᱟ ᱚᱱᱟ ᱫᱟᱜ ᱠᱚ ᱠᱟᱹᱴᱤᱡ ᱛᱚᱞ ᱟᱠᱚᱴ ᱵᱟᱲᱟ ᱦᱩᱭᱩᱜ ᱠᱟᱱᱟ᱾
ᱟᱪᱪᱷᱟ ᱟᱪᱪᱷᱟ
ᱠᱚ ᱜᱟᱱᱚᱜ ᱢᱟ᱾
ᱦᱮᱸ
ᱚᱝᱠᱟ ᱛᱟᱦᱚᱞᱮ ᱠᱷᱟᱱ ᱟᱯᱮ ᱥᱚᱱ ᱫᱚ ᱟᱞᱩ ᱟᱞᱩ ᱴᱟᱢᱟᱴᱳ ᱵᱚᱞᱟᱹᱛᱤ ᱴᱤ ᱠᱚ ᱪᱟᱥ ᱵᱟᱲᱟᱭ ᱜᱮᱭᱟ ᱥᱮ ᱵᱟᱝ?
ᱦᱮᱸ ᱪᱟᱥ ᱵᱟᱲᱟ ᱫᱚ ᱦᱩᱭᱩᱜ ᱜᱮᱭᱟ ᱟᱫᱚ ᱚᱱᱟ ᱠᱷᱩᱵ ᱠᱚᱢ ᱜᱮ ᱠᱚᱨᱟᱣ ᱦᱩᱭᱩᱜᱼᱟ᱾ ᱚᱱᱮ ᱫᱟᱜ ᱨᱮᱱᱟᱜ ᱠᱟᱹᱴᱤᱡ ᱤᱭᱟᱹ ᱢᱮᱱᱟᱜᱼᱟ ᱛᱚ᱾ ᱱᱚᱝᱠᱟ ᱫᱟᱜ ᱚᱱᱮ
ᱫᱟᱜ ᱱᱮ ᱠᱟᱹᱴᱤᱡ ᱚᱱᱮ ᱴᱷᱤᱠ ᱴᱷᱟᱠ ᱚᱱᱮ ᱡᱟᱦᱟᱸᱟᱱ ᱡᱤᱱᱤᱥ ᱜᱮ ᱡᱚᱠᱷᱚᱱᱮᱢ ᱨᱟᱭ ᱨᱚᱦᱚᱭᱟᱢ ᱥᱮᱢ ᱪᱟᱥᱟ ᱢᱟᱱᱮ ᱡᱷᱚᱛᱚ ᱦᱤᱥᱟᱹᱵ ᱛᱮ ᱯᱚᱨᱤᱢᱟᱱ ᱟᱹᱰᱤ ᱥᱚᱢᱟᱱ ᱥᱚᱢᱟᱱ ᱮᱢ ᱫᱚᱨᱠᱟᱨᱚᱜ ᱠᱟᱱᱟ᱾ ᱟᱫᱚ ᱚᱱᱟ ᱵᱟᱝ ᱦᱩᱭ ᱜᱚᱫᱚᱜᱼᱟ ᱥᱮ᱾ ᱦᱮᱸ ᱚᱱᱠᱟᱜᱮ ᱟᱫᱚ ᱦᱟᱸᱜ ᱚᱱᱟ ᱦᱤᱥᱟᱹᱵ ᱛᱮ ᱟᱞᱮ ᱫᱚ ᱫᱟᱜ ᱛᱮ ᱠᱟᱹᱴᱤᱡ ᱞᱮ ᱥᱚᱝᱠᱚᱴ ᱧᱚᱜ ᱜᱮᱭᱟ ᱚᱱᱟᱛᱮ ᱟᱫᱚ ᱪᱟᱥ ᱠᱚᱫᱚ ᱵᱟᱝ ᱦᱩᱭᱩᱜ ᱜᱮᱭᱟ, ᱟᱱᱮ ᱚᱲᱟᱜ ᱪᱟᱥ ᱞᱮᱠᱟ ᱥᱮ ᱚᱲᱟᱜ ᱡᱚᱢ ᱞᱮᱠᱟ ᱚᱱᱠᱟ ᱫᱚ ᱪᱟᱥ ᱵᱟᱲᱟ ᱦᱩᱭᱩᱜ ᱜᱮᱭᱟ᱾
ᱟᱪᱪᱷᱟ ᱟᱪᱪᱷᱟ᱾ ᱡᱟᱭᱜᱮ ᱚᱱᱠᱟ ᱢᱟᱱᱮ ᱤᱭᱟᱹ ᱠᱚᱫᱚ ᱵᱟᱯᱮ ᱛᱟᱲᱟᱣ ᱠᱟᱜᱼᱟ᱾ ᱠᱚᱞ ᱠᱚ ᱥᱮᱞᱩ
ᱵᱟᱝ ᱵᱟᱝ ᱟᱫᱚ ᱦᱟᱸᱜ ᱫᱤᱠᱷᱤ ᱟᱫᱚ ᱛᱟᱲᱟᱣ ᱛᱟᱲᱟᱣ ᱢᱮᱱ ᱟᱫᱚ ᱦᱟᱸᱜ, ᱛᱟᱲᱟᱣ ᱦᱩᱭᱩᱜ ᱜᱮᱭᱟ, ᱟᱫᱚ ᱱᱤᱛᱳ ᱢᱟ ᱚᱱᱠᱟ ᱵᱟᱹᱱᱩᱜ ᱠᱟᱫᱟ
ᱟᱪᱪᱷᱟ᱾ ᱟᱵᱚ ᱢᱟ ᱟᱫᱚ ᱦᱟᱸᱜ, ᱠᱟᱹᱣᱰᱤ ᱪᱮᱛᱟᱱ ᱨᱮᱜᱮ ᱛᱟᱵᱚᱱ ᱵᱷᱚᱨᱥᱟ ᱦᱟᱜ ᱥᱮ ᱠᱟᱹᱣᱰᱤ ᱡᱩᱫᱤ ᱛᱟᱦᱮᱱ ᱛᱟᱵᱚᱱ ᱠᱷᱟᱱᱟ ᱡᱚᱛᱚ ᱠᱟᱹᱢᱤ ᱜᱮᱵᱚᱱ ᱥᱩᱥᱟᱹᱨ ᱫᱟᱲᱮᱭᱟᱜᱼᱟ᱾ ᱦᱟᱜ ᱥᱮ ᱠᱟᱹᱣᱰᱤ ᱡᱩᱫᱤ ᱵᱟᱵᱚᱱ ᱧᱟᱢ ᱵᱟᱱᱩᱜ-ᱟ᱾ ᱵᱟᱝ ᱛᱟᱦᱮᱱ ᱛᱟᱵᱚᱱ ᱠᱷᱟᱱ ᱫᱚ ᱚᱠᱟᱨᱮ ᱡᱟᱦᱟᱸ ᱠᱟᱹᱢᱤ ᱥᱩᱥᱟᱹᱨ ᱦᱩᱭᱩᱜᱼᱟ᱾ ᱚᱱᱟ ᱠᱟᱹᱢᱤ ᱦᱚᱸ ᱛᱟᱭᱱᱚᱢ ᱜᱚᱫᱚᱜ ᱛᱟᱵᱚᱱᱟ ᱦᱮᱸᱥᱮ
ᱦᱮᱸᱛᱚ ᱡᱚᱛᱚ ᱦᱚᱲᱟᱜ ᱜᱮ ᱚᱱᱟᱫᱚ ᱤᱭᱟᱹ ᱛᱟᱵᱚᱱ ᱛᱮ
ᱦᱮᱸ ᱟᱵᱚ ᱢᱟ ᱠᱟᱹᱣᱰᱤ ᱪᱮᱛᱟᱱ ᱨᱮᱜᱮ ᱡᱷᱚᱛᱚ ᱨᱚᱠᱚᱢ ᱟᱹᱥᱟ ᱢᱮᱱᱟᱜ ᱛᱟᱵᱚᱱᱟ ᱞᱮ ᱠᱟᱹᱣᱰᱤ ᱧᱟᱢ ᱞᱮᱱᱠᱷᱟᱱ ᱫᱚ ᱚᱱᱟ ᱛᱮᱜᱮ ᱡᱷᱚᱛᱚ ᱨᱚᱠᱚᱢ ᱦᱩᱭᱩᱜ ᱛᱟᱵᱚᱱᱟ
ᱦᱮᱸ
ᱟᱭ ᱜᱚᱝᱠᱮ ᱟᱯᱮᱥᱚᱱ ᱫᱚ ᱚᱝᱠᱟ ᱫᱟᱜ ᱡᱟᱹᱲᱤ ᱠᱚᱫᱚ ᱠᱷᱩᱵ ᱠᱚᱢ ᱦᱩᱭ ᱵᱟᱲᱟᱜ ᱠᱟᱱ ᱜᱮᱭᱟ ᱦᱟᱜ᱾
ᱵᱟᱝ ᱵᱟᱝ ᱚᱱᱠᱟ ᱫᱚ ᱦᱟᱸᱜ ᱟᱹᱣᱨᱤ ᱦᱩᱭᱩᱜ-ᱟᱜ ᱱᱚᱜ ᱚᱭ ᱦᱚᱞᱟᱱᱚᱜ ᱦᱩᱭ ᱜᱚᱫ ᱞᱮᱱ ᱛᱟᱦᱮᱸᱜ-ᱟ ᱚᱱᱟ ᱛᱮᱦᱮᱧ ᱢᱟ ᱥᱤᱛᱩᱝ ᱫᱟᱭ᱾ ᱟᱨ ᱫᱟᱜᱟᱭ ᱥᱮ ᱵᱟᱭ ᱫᱟᱜᱭ ᱠᱳᱱᱳ ᱴᱷᱤᱠ ᱵᱟᱹᱱᱩᱜ ᱠᱟᱫᱟ ᱦᱟᱸᱜ᱾ ᱛᱚ ᱦᱚᱞᱟᱱᱚᱜ ᱮ ᱫᱟᱞᱮᱜ-ᱟ ᱛᱚ ᱟᱫᱚ ᱚᱱᱟ ᱛᱮᱫᱚ ᱠᱷᱮᱛ ᱥᱮᱫ ᱦᱮᱡ ᱦᱩᱭ ᱠᱟᱱᱟ ᱫᱟᱜ ᱠᱚ ᱛᱚᱞ ᱵᱟᱲᱟ ᱦᱩᱭᱩᱜ ᱠᱟᱱᱟ᱾
ᱟᱪᱪᱷᱟ᱾
ᱟᱪᱪᱷᱟ ᱟᱪᱪᱷᱟ᱾
ᱠᱟᱹᱴᱤᱡ ᱚᱱᱮ ᱥᱤ ᱯᱩᱚᱴᱩᱨ ᱦᱚᱴᱚ ᱠᱟᱜ ᱢᱟᱭ ᱦᱟᱸᱜ ᱵᱟᱨ ᱯᱮ ᱪᱟᱥ ᱥᱤ ᱞᱮᱠᱷᱟᱱ ᱦᱟᱜ ᱟᱵᱚ ᱫᱚ ᱦᱟᱜ ᱦᱟᱥᱟ ᱵᱟᱢ ᱵᱮᱱᱟᱣ ᱞᱮᱱᱠᱷᱟᱱ ᱨᱚᱦᱚᱭ ᱢᱟ ᱵᱟᱝ ᱜᱟᱱᱚᱜ-ᱟ᱾
ᱦᱮᱸ ᱦᱮᱸ ᱟᱫᱚ ᱚᱱᱟ ᱵᱷᱟᱜᱤ ᱪᱚᱨᱚᱠ ᱵᱟᱝ ᱥᱤ ᱞᱮᱠᱷᱟᱱ ᱦᱟᱜ ᱚᱠᱟᱨᱮ ᱨᱚᱦᱚᱭ ᱜᱟᱱᱚᱜ-ᱟ᱾
ᱦᱮᱸᱻ
ᱛᱟᱦᱚᱞᱮ ᱠᱷᱟᱱ ᱠᱟᱴᱠᱚᱢ ᱦᱟᱠᱩ ᱠᱟᱴᱠᱚᱢ ᱠᱚᱫᱚ ᱠᱚ ᱧᱟᱢ ᱵᱟᱲᱟᱜ ᱠᱟᱱᱟ ᱥᱮ ᱵᱟᱝ?
ᱦᱮᱸ ᱦᱟᱹᱠᱩ ᱠᱟᱴᱠᱚᱢ ᱫᱚ ᱦᱟᱜ ᱧᱟᱢ ᱵᱟᱲᱟ ᱦᱩᱭ ᱟᱠᱟᱱ ᱜᱮᱭᱟ ᱮᱠᱷᱚᱱ᱾ ᱧᱟᱢ ᱫᱚ ᱚᱱᱮ ᱢᱤᱫᱵᱟᱨ ᱠᱚ ᱧᱟᱢ ᱵᱟᱲᱟᱜ ᱠᱟᱱᱟ ᱨᱚᱠᱚᱡ ᱜᱚᱸᱜᱟ ᱩᱱᱠᱩ ᱫᱚ ᱦᱟᱞᱟᱝ ᱵᱟᱲᱟ ᱦᱩᱭᱩᱜ ᱠᱟᱱ ᱜᱮᱭᱟ᱾
ᱟᱪᱪᱷᱟ ᱛᱚ ᱟᱥᱟᱲ ᱵᱚᱸᱜᱟ ᱵᱚᱞᱚ ᱞᱮᱱᱠᱷᱟᱱ ᱦᱟᱜ ᱠᱚᱢ ᱨᱚᱠᱚᱡ ᱜᱚᱸᱜᱟ ᱮᱢᱟᱱ ᱠᱚᱦᱚᱸ ᱡᱚᱢ ᱠᱚᱜᱮᱭᱟ ᱦᱟᱸᱜ ᱥᱮ ᱱᱤᱛᱚᱜ ᱢᱟ ᱦᱟᱸᱜ ᱠᱚ ᱩᱰᱩᱠᱚᱜ ᱜᱮᱭᱟ ᱠᱟᱴᱠᱚᱢ ᱨᱚᱠᱚᱡ ᱜᱚᱸᱜᱟ ᱠᱚᱢᱟ ᱠᱚ ᱧᱟᱢᱚᱜ ᱜᱮᱭᱟ᱾ ᱟᱪᱪᱷᱟ ᱾
ᱮᱢᱟᱱ ᱮᱢᱟᱱ ᱠᱚ ᱢᱮᱱᱟᱜᱠᱟᱜ ᱠᱚᱣᱟ ᱦᱟᱜ ᱾
ᱛᱤᱱᱟᱹᱜ ᱜᱟᱱ ᱯᱮ ᱥᱟᱵ ᱵᱟᱲᱟ ᱟᱠᱟᱫ ᱠᱚᱣᱟ ᱥᱮ ᱵᱟᱝᱟ ᱦᱟᱹᱠᱩ ᱠᱚ?
ᱦᱟᱹᱠᱩ ᱠᱚᱫᱚ ᱦᱟᱸᱜ ᱟᱫᱚ ᱚᱱᱮᱯᱮ ᱚᱱᱮ ᱦᱟᱸᱜ ᱚᱱᱮ ᱫᱟᱜ ᱡᱟᱹᱲᱤ ᱛᱮᱜᱮ ᱡᱟ ᱚᱱᱮ ᱩᱰᱩᱠ ᱜᱚᱫᱜᱚ ᱟᱠᱟᱱᱟ ᱯᱩᱠᱷᱨᱤ ᱢᱩᱠᱷᱨᱤ ᱠᱚᱨᱮ ᱠᱷᱚᱱᱟᱜ ᱢᱟᱨᱮ ᱫᱟᱜ ᱠᱚ ᱛᱟᱦᱮᱱᱟ ᱛᱚ ᱚᱱᱟ ᱢᱟᱨᱮ ᱫᱟᱜ ᱠᱚ ᱛᱟᱦᱮᱱᱟ ᱛᱚ ᱦᱟᱹᱠᱩ ᱠᱚ ᱩᱰᱩᱠ ᱵᱟᱲᱟ ᱜᱚᱫ ᱟᱠᱟᱱᱟ᱾ ᱩᱱᱠᱩ ᱜᱮ ᱦᱚᱞᱟᱱᱚᱜ ᱢᱟᱱᱮ ᱟᱭᱩᱵ ᱜᱮ ᱫᱟᱜ ᱜᱚᱫ ᱠᱮᱫ ᱜᱮᱭᱟ ᱛᱚ ᱟᱫᱚ ᱠᱚ ᱳᱰᱳᱠᱩ ᱮᱱᱟ ᱾ ᱮᱸ ᱯᱟᱴᱟ ᱠᱚᱛᱮ ᱠᱟᱹᱴᱤᱡ ᱤᱭᱟᱹ ᱥᱟᱵ ᱵᱟᱲᱟ ᱦᱩᱭ ᱠᱟᱱᱟ ᱮᱱᱠᱟ᱾
ᱟᱪᱪᱷᱟ ᱛᱟᱦᱚᱞᱮ ᱠᱷᱟᱱ ᱜᱚᱝᱠᱮ ᱛᱟᱦᱚᱞᱮ ᱠᱷᱟᱱ ᱰᱷᱮᱨ ᱜᱮᱯᱮ ᱥᱟᱵ ᱵᱟᱲᱟ ᱟᱠᱟᱫ ᱠᱚᱣᱟ ᱦᱟᱸᱜ ᱾
ᱰᱷᱮᱨ ᱫᱚ ᱚᱱᱠᱟ ᱰᱷᱮᱨ ᱫᱚ ᱵᱟᱝ᱾ ᱫᱟᱜ ᱫᱚ ᱚᱱᱠᱟ ᱩᱱᱟᱹᱜ ᱡᱳᱨ ᱫᱚ ᱦᱟᱸᱜ ᱵᱟᱝ ᱩᱰᱩᱠ ᱟᱠᱟᱱᱟ ᱯᱩᱠᱷᱨᱤ ᱠᱷᱚᱱᱟᱜ᱾ ᱦᱟᱞᱠᱟ ᱯᱮᱨᱮᱸᱡᱽ ᱜᱮ ᱛᱟᱦᱮᱸ ᱠᱟᱱᱟ ᱟᱨ ᱮᱱᱮ ᱫᱟᱜ ᱠᱮᱭᱟᱭ᱾
ᱦᱳᱭ ᱜᱚᱝᱠᱮ ᱛᱟᱦᱚᱞᱮ ᱠᱷᱟᱱ ᱟᱪᱪᱷᱟ ᱪᱤᱞᱤ ᱪᱤᱞᱤ ᱦᱟᱹᱠᱩ ᱠᱚᱠᱚ ᱩᱰᱩᱠ ᱵᱟᱲᱟᱜ ᱜᱮᱭᱟ ᱚᱱᱛᱮ ᱦᱟᱸᱜ?
ᱚᱸ ᱢᱮᱱᱟᱜ ᱠᱚ ᱛᱤᱱᱟᱹᱜ ᱪᱟᱥ ᱦᱟᱸᱠᱩ ᱢᱮᱱᱟᱜ ᱟᱠᱟᱫ ᱠᱚᱣᱟ ᱛᱚ ᱦᱟᱸᱜ᱾ ᱩᱱᱠᱩ ᱛᱮᱞᱮ ᱯᱤᱭᱟ ᱟᱨ ᱱᱚᱛᱮ ᱦᱟᱸᱜ ᱩᱱᱠᱩ ᱞᱮᱸᱧᱡᱽᱨᱟ ᱜᱟᱹᱲᱟᱹᱭ ᱢᱮᱱᱟᱜ ᱠᱚᱜᱮᱭᱟ ᱩᱱᱠᱩ ᱦᱟᱸᱜ ᱠᱚ ᱛᱟᱦᱮᱱ ᱜᱮᱭᱟ᱾
ᱟᱪᱪᱷᱟ ᱟᱪᱪᱷᱟ᱾
ᱦᱮᱸ ᱟᱨ ᱩᱱᱠᱩ ᱛᱮᱞᱮᱯᱤᱭᱟ ᱢᱮᱱᱟᱜ ᱟᱠᱟᱜ ᱠᱚᱣᱟ ᱱᱚᱛᱮ ᱩᱱᱠᱩ
ᱛᱟᱦᱚᱞᱮ ᱠᱷᱟᱱ ᱫᱚ ᱛᱟᱦᱚᱞᱮ ᱠᱷᱟᱱ ᱫᱚ ᱥᱮᱬᱟ ᱥᱮᱬᱟ ᱦᱟᱹᱠᱩ ᱜᱮ ᱦᱟᱸᱜ ᱯᱮ ᱥᱟᱵ ᱵᱟᱲᱟ ᱟᱠᱟᱜ ᱠᱚᱜᱮᱭᱟ ᱦᱟᱸᱜ ᱾
ᱦᱮᱸ ᱠᱚᱱᱮ ᱫᱟᱜ ᱚᱱᱮ ᱯᱮᱨᱮᱡᱽ ᱞᱮᱱᱠᱷᱟᱱ ᱜᱮᱠᱚ ᱩᱰᱩᱠᱚᱜ ᱠᱟᱱᱟ ᱛᱚ ᱾
ᱟᱪᱪᱷᱟ ᱾ ᱟᱞᱮ ᱥᱮᱱ ᱫᱚ ᱦᱟᱸᱜ ᱫᱟᱜ ᱡᱟᱹᱲᱤ ᱵᱟᱝ ᱠᱷᱟᱹᱛᱤᱨ ᱟᱞᱮ ᱥᱮᱱ ᱫᱚ ᱚᱱᱠᱟ ᱾ ᱦᱟᱹᱠᱩ ᱠᱟᱴᱠᱚᱢ ᱠᱚᱫᱚ ᱦᱟᱸᱜ ᱵᱟᱠᱚ ᱩᱰᱩᱠ ᱜᱚᱫ ᱟᱠᱟᱱᱟ ᱦᱟᱸᱜ᱾
ᱩᱸ ᱦᱩᱸ,
ᱟᱪᱪᱷᱟ, ᱡᱟ ᱜᱚᱝᱠᱮ ᱛᱮᱦᱮᱧ ᱢᱟ ᱦᱟᱸᱜ ᱟᱨ ᱨᱚᱛ ᱠᱟᱱ ᱛᱟᱵᱚᱱᱟᱜ ᱟ ᱨᱚᱛ ᱢᱟ ᱨᱚᱛ ᱚᱠᱟ ᱥᱮ ᱱᱷᱟᱸᱜ ᱧᱮᱧᱮᱞ ᱪᱟᱞᱟᱣ ᱦᱩᱭᱩᱜ ᱠᱟᱱᱟ ᱛᱚᱵᱮ ᱦᱟᱸᱜ?
ᱟᱫᱚ ᱦᱟᱸᱜ ᱜᱟᱛᱮ ᱠᱚᱢᱟ ᱠᱚ ᱞᱟᱹᱭᱮᱜᱼᱟ ᱛᱚ ᱦᱟᱸᱜ ᱟᱫᱷᱮᱠ ᱡᱷᱟᱲᱜᱮᱨᱟᱢ ᱠᱚ ᱞᱟᱹᱭᱮᱫ ᱛᱟᱞᱮᱭᱟ ᱟᱨ ᱟᱫᱷᱮᱠ ᱠᱚ ᱞᱟᱹᱭᱮᱫ ᱛᱟᱞᱮᱭᱟ ᱟᱫᱚ ᱢᱮᱫᱽᱱᱤᱯᱩᱨ ᱵᱚᱱ ᱪᱟᱞᱟᱜᱼᱟ, ᱟᱨ ᱚᱫᱷᱮᱠ ᱠᱚ ᱞᱟᱹᱭ ᱮᱫᱟ ᱠᱷᱚᱲᱚᱜᱽᱯᱩᱨ ᱵᱳᱱ ᱪᱟᱞᱟᱜᱼᱟ, ᱟᱫᱚ ᱚᱠᱟ ᱥᱮᱫ ᱪᱟᱞᱟᱣ ᱦᱩᱭᱩᱜ ᱠᱟᱱᱟ ᱦᱟᱸᱜ ᱚᱱᱟ ᱦᱩᱭᱩᱜ ᱠᱟᱱᱟ ᱠᱟᱛᱷᱟ᱾
ᱟᱪᱪᱷᱟ, ᱟᱫᱚ ᱟᱵᱚ ᱢᱟᱜ ᱟᱵᱚ ᱢᱟ ᱜᱚᱴᱟ ᱜᱮ ᱨᱟᱹᱥᱠᱟᱹ ᱡᱚᱝ ᱢᱟ ᱥᱟᱱᱟ ᱵᱚᱱᱟ ᱦᱟᱸᱜ ᱪᱮᱫ, ᱟᱫᱚ ᱜᱚᱴᱟ ᱜᱮ ᱦᱟᱡ ᱪᱟᱞᱟᱣ ᱢᱟ ᱤᱪᱪᱷᱟᱹ ᱢᱮᱱᱟᱜ ᱛᱟᱵᱚᱱᱟ ᱟᱫᱚ ᱦᱟᱸᱜ ᱠᱟᱹᱣᱰᱤ ᱵᱟᱝᱠᱷᱟᱱ ᱦᱟᱸᱜ ᱪᱮᱫ ᱦᱚᱸ ᱵᱟᱝ ᱜᱟᱱᱚᱜ ᱠᱟᱱ ᱛᱟᱢᱟ ᱡᱮ ᱢᱚᱱᱮ ᱢᱟ ᱜᱚ- ᱴᱟ ᱜᱮ ᱫᱟᱹᱲ ᱤᱫᱤᱭ ᱟᱠᱟᱫ ᱛᱟᱵᱚᱱᱟ ᱡᱮ ᱦᱟᱸᱰᱮ ᱵᱚᱱ ᱪᱟᱞᱟᱜᱼᱟ, ᱱᱷᱟᱸᱰᱮ ᱵᱚᱱ ᱪᱟᱞᱟᱜᱼᱟ, ᱟᱫᱚ ᱱᱚᱰᱮ ᱦᱟᱸᱜ ᱮᱸ ᱡᱩᱫᱤ ᱯᱚᱠᱮᱴ ᱮᱢ ᱦᱟᱛᱣᱟ ᱞᱮᱠᱷᱟᱱ ᱠᱟᱹᱣᱰᱤ ᱵᱟᱝ ᱧᱟᱢᱚᱜᱼᱟ᱾
ᱦᱮᱸ ᱤᱱᱟᱹ ᱢᱟᱛᱚᱭ ᱟᱨ ᱦᱚᱸᱢ ᱦᱩᱭᱩᱜᱼᱟ ᱚᱱᱟ ᱞᱟᱦᱟ ᱨᱮ ᱫᱟᱜ ᱤᱱᱟᱹ ᱠᱷᱟᱱ ᱢᱟᱛᱚ ᱟᱨ ᱪᱮᱫ ᱦᱩᱭᱩᱜ᱾
ᱦᱮᱸ ᱦᱮᱸ ᱦᱮᱸ ᱟᱨ ᱱᱮᱛᱟᱨ ᱢᱟ ᱦᱟᱸᱜ ᱟᱥᱟᱲ ᱵᱚᱸᱜᱟ ᱵᱚᱞᱚ ᱠᱟᱱᱟ ᱫᱟᱜ ᱡᱟᱹᱲᱤ ᱢᱟ ᱦᱟᱸᱜ ᱡᱟᱦᱟᱸ ᱛᱤᱱ ᱨᱮ ᱡᱟᱦᱟᱸ ᱛᱤᱱ ᱨᱮᱜᱮ ᱫᱟᱜ ᱜᱚᱫᱟᱭ ᱦᱟᱸᱜ᱾
ᱦᱩᱸ ᱫᱟᱜ ᱜᱮ ᱠᱷᱟᱱ ᱢᱟᱛᱚ ᱦᱩᱭ ᱮᱱᱟ ᱪᱟᱞᱟᱜ ᱟᱢ ᱵᱟᱝ ᱟᱫᱚ? ᱛᱟᱦᱮᱸᱱᱟ ᱢᱟ ᱵᱩᱡᱷᱟᱹᱣ ᱢᱮ ᱱᱚᱣᱟ ᱩᱰᱩᱠ ᱠᱟᱛᱮᱜ ᱦᱮᱸ ᱚᱱᱟ ᱟᱯᱮᱨ ᱰᱟᱦᱟᱨ ᱥᱮᱱ ᱜᱮ ᱛᱚ ᱫᱟᱜ ᱠᱮᱜ ᱠᱷᱟᱱ ᱢᱟ ᱢᱟ ᱵᱷᱟᱞᱮ ᱜᱮᱭᱟ, ᱡᱩᱫᱤ ᱮᱸ ᱩᱰᱩᱜ ᱢᱟᱲᱟᱝ ᱨᱮᱜᱮ ᱫᱟᱜ ᱮ ᱯᱟᱲᱟᱣ ᱠᱮᱫ ᱢᱮᱭᱟ ᱟᱨ ᱦᱩᱭ ᱠᱟᱱᱟ, ᱚᱱᱮ ᱛᱮᱭᱟᱨ ᱨᱮᱰᱤ ᱠᱟᱛᱮ ᱡᱩᱫᱤ ᱫᱟᱜ ᱠᱟᱹᱢᱤᱭᱟ ᱛᱟᱦᱮᱞᱮ ᱟᱫᱚ ᱦᱩᱭ ᱠᱟᱱᱟ ᱛᱮᱦᱮᱧ ᱫᱚ ᱧᱮᱧᱮᱞ᱾
ᱮᱸ ᱦᱮᱸ ᱵᱟᱝᱠᱷᱟᱱ ᱫᱚ ᱧᱮᱞ ᱢᱟᱞᱮ ᱵᱟᱝᱠᱷᱟᱱ ᱫᱚ ᱦᱟᱸᱜ ᱮᱸ ᱦᱮᱸ ᱵᱟᱝ ᱠᱷᱟᱱ ᱫᱚ ᱥᱳᱡᱽ ᱦᱚᱢ ᱥᱳᱡᱽ ᱜᱚᱫ ᱟᱠᱟᱱᱟ ᱱᱷᱟᱛᱮ ᱥᱟᱯᱲᱟᱣ ᱦᱩᱭ ᱨᱮᱰᱤ ᱪᱟᱵᱟ ᱦᱟᱠᱟᱱᱟᱢ ᱦᱟᱯᱮ ᱩᱲᱩᱠ ᱜᱚᱫᱚᱜ ᱞᱟᱹᱜᱤᱫ ᱜᱮ ᱟᱢ ᱫᱟᱜ ᱡᱟᱹᱲᱤ ᱦᱚᱸ ᱥᱮᱴᱮᱨ ᱜᱚᱜ ᱮᱱᱟ ᱦᱮᱸ, ᱮᱸ ᱟᱫᱚ ᱦᱟᱸᱜ ᱠᱷᱟᱹᱞᱤ ᱢᱚᱱᱮ ᱠᱚ ᱟᱹᱰᱤ ᱦᱟᱱ- ᱛᱮ ᱱᱷᱟᱛᱮ ᱜᱚᱫᱚᱜᱼᱟᱭ, ᱦᱮᱞᱮ ᱫᱟᱜ ᱡᱟᱹᱲᱤ ᱜᱚᱫ ᱠᱮᱜᱼᱟᱭ ᱪᱮᱜ ᱠᱟᱨᱮ ᱪᱟᱞᱟᱣ ᱦᱩᱭᱩᱜᱼᱟ? ᱛᱟᱦᱮᱞᱮᱫ ᱨᱟᱹᱥᱠᱟᱹ ᱢᱟ ᱨᱟᱹᱥᱠᱟᱹ ᱢᱚᱱᱮ ᱢᱟ ᱵᱟᱝ ᱟᱴᱠᱟᱣᱼᱜ ᱜᱮᱭᱟ ᱥᱮ,
ᱦᱮᱸ ᱦᱮᱸ᱾
ᱦᱮᱸ, ᱤᱱᱟᱹ ᱛᱟᱭᱚᱢ ᱛᱮᱦᱚᱸ ᱟᱵᱚ ᱦᱚᱸ ᱵᱟᱦᱟ ᱥᱚᱦᱨᱟᱭ ᱠᱚᱢᱟ ᱵᱚᱱ ᱚᱱᱠᱟ ᱜᱮ ᱡᱩᱫᱤ ᱨᱟᱹᱥᱠᱟᱹ ᱥᱚᱢᱚᱭ ᱨᱮ ᱡᱩᱫᱤ ᱡᱟᱦᱟᱸᱱᱟᱜ ᱚᱱᱟ ᱮᱴᱠᱮ ᱴᱚᱬᱮ ᱦᱩᱭ ᱞᱮᱱᱠᱷᱟᱱ ᱫᱚ ᱦᱟᱸᱜ ᱢᱚᱱᱮ ᱠᱟᱹᱴᱤᱜ ᱮᱴᱟᱜ ᱨᱚᱠᱚᱢ ᱵᱩᱡᱷᱟᱹᱜ-ᱟ ᱦᱮᱸ᱾
ᱟᱹ ᱯᱩᱱᱭᱟᱹᱜ ᱜᱮᱭᱟ ᱢᱚᱱᱮ ᱫᱚ ᱦᱟᱸᱜ, ᱨᱟᱥᱠᱟᱹ ᱞᱮᱠᱟᱱ ᱫᱤᱱ ᱨᱮ ᱚᱸᱠᱟ ᱵᱩᱡᱷᱟᱹᱜᱼᱟ᱾
ᱦᱮᱸ ᱦᱮᱸ ᱮᱸᱦ ᱟᱪᱪᱷᱟ ᱟᱪᱪᱷᱟ᱾ ᱟᱹᱢᱤᱡ ᱜᱷᱟᱨᱚᱸᱡᱽ,
ᱛᱮ ᱫᱚ ᱥᱤᱢ ᱥᱩᱠᱨᱤ ᱫᱚ
ᱟᱹᱰᱤ ᱢᱟᱨᱟᱝ ᱵᱤᱨ ᱢᱩᱞᱤᱧᱟᱜᱼᱟᱸ᱾ ᱦᱮᱸᱡᱽ ᱟᱞᱮᱻᱦ ᱦᱮᱸ ᱟᱞᱮ ᱥᱮᱱ ᱫᱚ ᱩᱱᱠᱩ ᱫᱚ ᱦᱟᱸᱜ ᱟᱵᱚ ᱥᱟᱱᱛᱟᱲᱤ ᱱᱤᱭᱳᱢ ᱛᱮᱫᱚ ᱦᱟᱸᱜ ᱫᱚ ᱪᱟᱥ ᱦᱩᱭ ᱠᱟᱱ ᱜᱮᱭᱟ, ᱩᱱᱠᱩ ᱫᱚ ᱦᱟᱸᱜ ᱫᱚᱦᱚ ᱦᱩᱭ ᱠᱟᱱ ᱜᱮᱭᱟ ᱚᱲᱟᱜ ᱠᱚᱨᱮ ᱜᱮ ᱦᱟᱸᱜ᱾ ᱚᱸᱠᱟ, ᱟᱫᱚ ᱟᱵᱚ ᱦᱟᱸᱜ ᱮᱸ ᱟᱫᱚ ᱟᱵᱚ ᱢᱟ ᱢᱟ ᱮᱸ ᱟᱹᱥᱩᱞ ᱢᱟ ᱵᱚᱱ ᱟᱹᱥᱩᱞ ᱠᱚᱣᱟ ᱟᱫᱚ ᱦᱟᱸᱜ ᱚᱱᱠᱟ ᱡᱮᱢᱚᱱ ᱮᱸ ᱨᱳᱜᱽ ᱠᱚ ᱦᱮᱡ ᱞᱮᱱᱠᱷᱟᱱ ᱫᱚ ᱟᱵᱚ ᱦᱚᱸ ᱵᱟᱵᱚᱱ ᱴᱷᱤᱠ ᱫᱟᱲᱮᱭᱟ ᱠᱚᱣᱟ ᱴᱟᱴᱠᱟᱭ ᱜᱮᱠᱚ ᱥᱤᱢ ᱢᱟᱜ ᱴᱟᱴᱠᱟᱭ ᱠᱚ, ᱫᱚᱱ ᱞᱮᱠᱷᱟᱱ ᱜᱮ ᱪᱮᱛᱟᱱ ᱥᱮᱱ ᱠᱚ ᱫᱚᱱ ᱞᱮᱠᱷᱟᱱ ᱜᱮ ᱞᱟᱛᱟᱨ ᱨᱮ ᱧᱩᱨ ᱞᱮᱱᱠᱷᱟᱱ ᱜᱩᱡᱩᱜᱟᱭ᱾
ᱦᱮᱸ ᱥᱩᱥᱟᱭᱤᱴ ᱠᱮᱫ ᱞᱮᱠᱟ ᱮᱠᱫᱚᱢ᱾
ᱦᱮᱸ ᱟᱫᱚ ᱚᱱᱟᱜᱮ ᱟᱫᱚ ᱢᱤᱫ ᱫᱤᱱ ᱚᱱᱠᱟᱜᱮ ᱡᱚᱛᱚ ᱞᱮ ᱫᱩᱲᱩᱵ ᱠᱟᱱᱟ᱾ ᱴᱟᱴᱠᱟᱜ ᱜᱮ ᱡᱚᱠᱷᱚᱱ ᱨᱟᱜ ᱵᱟᱲᱟ ᱠᱮᱫ ᱛᱮ ᱴᱟᱴᱠᱟᱜ ᱜᱮ ᱩᱰᱟᱹᱣ ᱞᱮᱱ ᱛᱮᱦᱮ ᱮ ᱧᱩᱨ‌ ᱮᱱᱟ ᱯᱩᱨᱟᱭ ᱜᱚᱡ ᱩᱛᱟᱹᱨᱮ ᱮᱱᱟ ᱟᱫᱚᱞᱮ ᱪᱤᱠᱟᱹᱭᱮᱱᱟᱭ ᱛᱟᱯᱚᱨᱮ ᱪᱟᱞᱟᱣ ᱠᱟᱛᱮ ᱛᱮᱞᱮ ᱧᱮᱞᱟ ᱜᱚᱡ ᱠᱟᱱᱟᱭ
ᱦᱩᱸ᱾
ᱟᱫᱚ ᱚᱱᱟᱜᱮ ᱟᱫᱚ ᱟᱵᱚ ᱢᱟ ᱨᱳᱜ ᱠᱚᱢᱟ ᱴᱷᱤᱠ ᱴᱷᱟᱠ ᱵᱟᱵᱚᱱ ᱵᱟᱲᱟᱭᱟ ᱠᱟᱹᱣᱰᱤ ᱠᱟᱹᱣᱰᱤ ᱵᱚᱱ ᱧᱟᱢ ᱠᱮᱫ ᱠᱷᱟᱱ ᱫᱚ ᱨᱳᱜᱽ ᱵᱚᱱ ᱯᱟᱸᱡᱟ ᱧᱟᱢ ᱛᱟᱭᱟ, ᱪᱮᱫ ᱠᱟᱨᱮ ᱪᱮᱫ ᱨᱳᱜᱽ ᱠᱟᱱ ᱛᱟᱭᱟ ᱪᱮᱫ ᱠᱟᱭ ᱵᱩᱡᱷᱟᱹᱣᱮᱫ-ᱟ᱾ ᱚᱱᱟ ᱠᱩᱞᱤ ᱦᱚᱸ ᱵᱟᱝ ᱜᱟᱱᱚᱜ ᱛᱟᱵᱚᱱᱟ ᱥᱮ ᱵᱟᱠᱚ ᱞᱟᱹᱭ ᱫᱟᱲᱮᱭᱟᱜ-ᱟ᱾
ᱦᱩᱸ
ᱚᱱᱟᱜᱮ ᱦᱳᱭᱛᱚ ᱚᱱᱟ ᱡᱚᱢ ᱢᱟᱞᱮ ᱫᱚᱦᱚ ᱟᱠᱟᱫ ᱠᱚᱣᱟ ᱡᱚᱛᱚᱱ ᱠᱚᱫ ᱜᱮ ᱦᱟᱜ ᱟᱫᱚ ᱚᱱᱟ ᱨᱳᱜᱽ ᱟᱡᱟᱨ ᱠᱷᱟᱱ ᱜᱮ ᱦᱟᱸᱜ ᱛᱚ ᱡᱷᱟᱢᱮᱞᱟ ᱜᱚᱫ ᱵᱚᱱᱟ ᱥᱮ᱾
ᱟᱨ ᱟᱞᱚ ᱵᱤᱱ ᱞᱟᱹᱭ ᱟ᱾
ᱮᱢᱱᱤ ᱛᱮ ᱦᱚᱛᱚ ᱟᱵᱚ ᱨᱟᱱ ᱥᱟᱨ ᱫᱤᱭᱮ ᱵᱚᱱ ᱡᱚᱢᱮᱫ-ᱟ᱾ ᱟᱵᱚᱣᱟᱜ ᱦᱚᱲᱢᱚ ᱛᱮ ᱠᱤᱪᱷᱩ ᱵᱟᱹᱲᱤᱡᱮᱫ ᱛᱟᱵᱚᱱᱟ ᱥᱮ
ᱦᱩᱩᱸᱸ
ᱥᱚᱵ ᱥᱚᱢᱚᱭ ᱟᱵᱚ ᱢᱟ ᱦᱮᱸᱦᱮᱸ ᱮᱢᱱᱤᱛᱮ ᱟᱵᱚ ᱢᱟ ᱦᱮᱸ ᱟᱵᱚ ᱫᱚ ᱦᱟᱸᱜ ᱵᱚᱱ ᱢᱚᱱᱮᱭᱟ ᱡᱮ ᱱᱚᱜ-ᱚᱭ ᱵᱚᱱ, ᱡᱚᱢ ᱱᱚᱜᱚᱭ ᱠᱚᱵᱚᱱ ᱪᱟᱥ ᱵᱟᱲᱟ ᱠᱮᱫ ᱛᱮᱵᱚᱱ ᱟᱞᱮ ᱦᱚᱸ ᱟᱞᱮ ᱫᱚᱢᱮ ᱵᱷᱟᱜᱤ ᱩᱛᱩ ᱦᱩᱭᱱᱟᱵᱱᱟ ᱵᱟᱝᱠᱤ ᱫᱟᱠᱟ ᱦᱩᱭᱱᱟ ᱟᱫᱚ ᱟᱵᱚ ᱫᱟᱸᱜ ᱢᱤᱫ ᱯᱚᱠᱠᱷᱮ ᱛᱮᱫᱚ ᱟᱵᱚ ᱫᱚ ᱵᱤᱥ, ᱜᱮᱵᱚᱱ ᱡᱚᱢᱮᱫ ᱞᱮᱠᱟ ᱠᱟᱛᱷᱟᱭ ᱠᱟᱱᱟ
ᱥᱟᱹᱨᱤ ᱠᱟᱛᱷᱟ ᱜᱮ ᱜᱚᱝᱠᱮ ᱮᱠᱫᱚᱢ ᱥᱟᱹᱨᱤ ᱠᱟᱛᱷᱟ ᱜᱮᱧ ᱢᱮᱱ ᱠᱟᱫᱟ ᱦᱩᱸ ᱢᱟᱱᱮ ᱮᱠᱪᱩᱭᱮᱞᱤ ᱟᱵᱚ ᱫᱚ ᱢᱟᱱ ᱱᱮᱪᱟᱨ ᱡᱤᱱᱤᱥ ᱢᱟᱱᱮ ᱡᱚᱢ ᱜᱮ ᱵᱟᱵᱚᱱ ᱡᱚᱢᱟ ᱡᱟ ᱵᱚᱱ ᱡᱚᱢᱟ ᱚᱱᱟ ᱥᱟᱨ ᱠᱷᱳᱞ ᱚᱱᱟ ᱢᱮᱥᱟ ᱠᱟᱛᱮ ᱵᱚᱱ ᱡᱚᱢᱮᱫ ᱟᱵᱚ ᱫᱚ ᱢᱮᱱ ᱜᱟᱱᱚᱜᱼᱟ᱾ ᱦᱮᱸ
ᱱᱟᱛᱮ ᱦᱚᱸ ᱨᱟᱹᱥᱠᱟᱹ ᱛᱮᱵᱚᱱ ᱪᱟᱥ ᱡᱚᱝ ᱱᱟᱛᱮ ᱢᱟ ᱵᱚᱱ ᱞᱟᱹᱭ ᱟ ᱛᱮᱦᱮᱧ ᱫᱚ ᱟᱹᱰᱤ ᱪᱚᱨᱚᱠ ᱠᱚ ᱩᱛᱩ ᱞᱮᱫ ᱛᱟᱞᱮᱭᱟ ᱛᱮᱦᱮᱧ ᱫᱚ ᱪᱚᱨᱚᱠ ᱧᱚᱜ ᱜᱮ ᱵᱩᱡᱷᱟᱹᱣ ᱞᱮᱱ ᱛᱟᱦᱮᱸᱟ ᱟᱨ ᱱᱟᱛᱮ ᱫᱚ ᱡᱚᱢ ᱠᱟᱛᱮᱫ ᱯᱚᱨᱮᱛᱮ ᱟᱫᱚ ᱞᱟᱡ ᱠᱚ ᱰᱮᱢ ᱰᱮᱢ ᱵᱩᱡᱷᱟᱹᱣᱮᱫ ᱠᱷᱟᱱ, ᱫᱚ ᱟᱫᱚᱢ ᱞᱟᱹᱭᱮᱫ-ᱟ ᱪᱤᱠᱟᱹᱜ ᱠᱟᱱᱤᱧ ᱤᱱᱟᱹ ᱚᱱᱠᱟ ᱡᱟᱦᱟᱱᱟᱜ ᱧᱟᱢᱤᱧ ᱠᱟᱱᱟ ᱥᱮ ᱪᱮᱫ, ᱟᱫᱚ ᱚᱱᱠᱟᱜᱮ ᱡᱚᱢ ᱵᱟᱲᱟ ᱠᱷᱟᱱ ᱫᱚ ᱟᱫᱚ ᱯᱚᱨᱮᱛᱮ, ᱞᱟᱡ ᱦᱟᱹᱥᱩ, ᱥᱮ ᱵᱚᱦᱚᱜ ᱦᱟᱹᱥᱩ, ᱧᱟᱢ ᱞᱮᱱᱠᱷᱟᱱ ᱫᱚ ᱦᱟᱸᱜ ᱟᱫᱚ ᱰᱟᱠᱛᱟᱨ ᱴᱷᱮᱱ ᱵᱚᱱ ᱪᱟᱞᱟᱜ-ᱟ᱾ ᱵᱟᱝᱠᱷᱟᱱ ᱚᱡᱷᱟ ᱴᱷᱮᱱ ᱵᱚᱱ ᱪᱟᱞᱟᱜ ᱛᱮᱵᱚᱱ ᱥᱩᱱᱩᱢ ᱵᱚᱱ ᱧᱮᱞᱟᱱᱟ ᱦᱟᱱᱟ ᱨᱳᱜᱽ ᱱᱚᱣᱟ ᱨᱳᱜᱽ ᱩᱰᱤ ᱟᱭᱢᱟ ᱞᱮᱠᱟᱱ ᱨᱳᱜᱽ ᱧᱟᱢ ᱛᱟᱵᱚᱱᱟ ᱥᱮ
ᱦᱮᱸ
ᱟᱫᱚ ᱟᱵᱚ ᱫᱚ ᱟᱫᱚ ᱚᱱᱟ ᱠᱷᱟᱹᱛᱤᱨ ᱛᱮ ᱟᱵᱚ ᱦᱚᱲᱢᱚ ᱵᱚᱱ ᱠᱷᱚᱛᱤᱭᱮᱫ ᱛᱟᱵᱚᱱᱟ ᱟᱵᱳ ᱟᱵᱳ ᱛᱮᱜᱮ ᱟᱫᱚ ᱧᱮᱞ ᱧᱮᱞ ᱛᱮᱜᱮ ᱥᱮ
ᱦᱩᱸ
ᱟᱫᱟ ᱛᱟᱦᱚᱞᱮ ᱠᱷᱟᱱ ᱛᱤᱱ ᱠᱚᱥᱮᱜ ᱯᱮ ᱩᱲᱩᱠ ᱵᱟᱲᱟᱜ ᱠᱟᱱ ᱛᱟᱵᱚᱱᱟ, ᱛᱟᱦᱚᱞᱮ ᱠᱷᱟᱱ ᱦᱟᱜ
ᱟᱱᱮ ᱩᱰᱩᱠ ᱫᱚ ᱦᱟᱸᱜ ᱩᱰᱩᱠ ᱵᱟᱲᱟ ᱦᱩᱭᱩᱜ ᱟᱛᱚ ᱦᱟᱸᱜ ᱢᱟᱱᱮ ᱮᱠᱷᱚᱱ ᱚᱠᱟᱨᱮ ᱦᱟᱸᱜ ᱤᱭᱟᱹ ᱦᱩᱭᱩᱜ ᱠᱟᱱᱟ ᱦᱟᱸᱜ ᱚᱠᱟᱨᱮ ᱢᱟᱱᱮ ᱚᱠᱟᱨᱮ ᱪᱟᱞᱟᱣ ᱦᱩᱭᱩᱜ ᱠᱟᱱᱟ᱾ ᱚᱱᱠᱟ ᱦᱤᱥᱟᱹᱵ ᱛᱮ ᱩᱰᱩᱠᱚᱜ ᱦᱩᱭᱩᱜ-ᱟ᱾ ᱟᱫᱚ ᱦᱟᱸᱜ ᱮᱠᱷᱚᱱ ᱜᱟᱛᱮᱜ ᱠᱚᱦᱚᱸ ᱪᱮᱫᱦᱚᱸ ᱟᱣᱨᱤ ᱠᱚ ᱞᱟᱹᱭ ᱵᱟᱲᱟᱭᱟ᱾
ᱟᱪᱪᱷᱟ ᱟᱪᱪᱷᱟ᱾ ᱮᱢᱱᱤ ᱛᱮᱦᱚᱸ ᱛᱚ ᱛᱮᱦᱮᱧ ᱢᱟ ᱮᱸ ᱫᱟᱜ ᱡᱟᱹᱲᱤ ᱢᱟ ᱦᱟᱸᱜ ᱛᱚ ᱢᱮᱱᱟᱜ ᱟᱠᱟᱫ ᱜᱮᱭᱟ ᱦᱟᱸᱜ ᱥᱮ ᱫᱟᱜ ᱡᱟᱹᱲᱤ ᱜᱚᱫ ᱜᱮᱭᱟ ᱦᱟᱸᱜ᱾ ᱚᱱᱠᱟᱜᱮ ᱢᱚᱱᱮᱜ ᱠᱟᱱᱟ ᱛᱚ ᱦᱟᱸᱜ ᱟᱵᱚᱦᱟᱣᱟ ᱛᱟᱢ ᱟᱵᱚᱦᱟᱣᱟ ᱟᱵᱚᱦᱟᱣᱟ ᱢᱟᱭ ᱫᱚᱦᱚᱣ ᱟᱠᱟᱫᱼᱟ ᱚᱱᱠᱟᱜᱮ ᱫᱟᱜ ᱡᱟᱹᱲᱤ ᱞᱮᱠᱟᱜᱮ ᱦᱟᱸᱜ᱾